ᱡᱚᱦᱟᱨ ᱜᱮ
ᱛᱟᱦᱚᱞᱮ
ᱦᱮᱸ ᱟᱹᱰᱤ ᱱᱟᱯᱟᱭ ᱜᱮ ᱟᱫᱚ ᱢᱟᱥᱮ ᱥᱟᱛᱟᱢ ᱥᱟᱶ ᱨᱮᱭᱟᱜ ᱠᱟᱛᱷᱟ ᱜᱮᱞᱟᱝ ᱞᱟᱹᱭ ᱛᱚᱨᱟ ᱞᱮᱠᱷᱟᱱ ᱢᱚᱡᱚᱜᱚᱜᱼᱟ
ᱛᱚ ᱟᱯᱮ ᱥᱮᱫ ᱫᱚ ᱪᱮᱫ ᱞᱮᱠᱟ ᱫᱟᱜ ᱡᱟᱲᱤ
ᱟᱨ ᱦᱮᱸ ᱟᱫᱚ ᱫᱟᱜ ᱡᱟᱹᱲᱤ ᱵᱟᱵᱚᱫ ᱜᱮ ᱠᱟᱛᱷᱟ ᱫᱚ ᱦᱟᱸᱜ
ᱮᱠᱫᱚᱢ ᱱᱤᱛᱳᱜ ᱫᱚ ᱪᱟᱥᱵᱟᱥ ᱦᱩᱭ ᱠᱟᱱᱟ
ᱟᱫᱚ ᱱᱚᱣᱟ ᱫᱟᱜ ᱡᱟᱹᱯᱩᱫ ᱫᱤᱱ ᱠᱟᱱᱟ
ᱪᱟᱥ ᱨᱮᱠᱚ ᱟᱬᱝᱜᱚᱱ ᱠᱟᱱ ᱛᱟᱵᱚᱱᱟ ᱛᱚᱵᱮ ᱟᱯᱮ ᱥᱮᱡ ᱪᱮᱫ ᱞᱮᱠᱟ ᱱᱚᱝᱠᱟ ᱮᱸ
ᱦᱮᱸ ᱟᱹᱰᱤ ᱵᱮᱜᱟᱨ ᱫᱚ ᱵᱮᱜᱟᱨ ᱜᱮ ᱢᱮᱱᱟᱜ ᱟᱠᱟᱫᱟ ᱱᱚᱛᱮ ᱡᱟᱹᱯᱩᱫ ᱫᱚ ᱟᱹᱰᱤ ᱡᱳᱨᱮ ᱡᱟᱹᱯᱩᱫ ᱟᱠᱟᱫᱟ ᱚᱲᱟᱜ ᱠᱚᱨᱮ ᱫᱟᱜ ᱠᱚ ᱟᱹᱰᱤ ᱡᱟᱹᱥᱛᱤ ᱵᱚᱞᱚᱣᱟᱞᱮ ᱠᱟᱱᱟ
ᱟᱫᱚ
ᱟᱫᱚ ᱚᱱᱟ ᱥᱟᱶ ᱥᱟᱶᱛᱮ ᱴᱚᱯᱤᱠ ᱮᱢ ᱟᱞᱳᱪᱚᱱᱟᱭᱟ ᱡᱟᱦᱟᱸ ᱫᱚ ᱥᱟᱳ ᱛᱮ ᱢᱮᱱᱟᱜᱼᱟ ᱢᱮᱛᱟᱜ ᱵᱚᱱ ᱡᱟᱦᱟᱧ ᱠᱩᱞᱤ ᱠᱮᱫ ᱵᱤᱱᱟ ᱡᱮ ᱪᱟᱥᱵᱟᱥ ᱟᱵᱚ ᱢᱟᱱᱢᱤ ᱡᱟᱦᱟᱸ ᱞᱮᱠᱟ ᱟᱹᱥᱟᱹᱲᱤᱭᱟᱹ ᱠᱚ ᱢᱮᱱᱟ ᱟᱨᱠᱤ ᱥᱮ ᱚᱱᱟ ᱠᱚᱨᱮ ᱜᱮ ᱦᱟᱜ ᱪᱟᱥᱵᱟᱥ ᱠᱚ ᱮᱢ ᱠᱟᱱᱟ ᱟᱯᱮ ᱥᱮᱫ ᱫᱚ ᱚᱠᱟᱞᱮᱠᱟ ᱚᱱᱟ ᱫᱚ
ᱪᱟᱥᱵᱟᱥ ᱦᱚᱸ ᱟᱹᱰᱤ ᱩᱨᱩ ᱥᱩᱨᱩ ᱜᱤ ᱢᱮᱱᱟᱜ ᱟᱠᱟᱫᱟ ᱟᱨ ᱟᱨ ᱱᱚᱜᱼᱚᱭ ᱱᱟᱦᱟᱜ ᱱᱮᱥᱜᱮ ᱦᱩᱲᱩ ᱟᱯᱷᱚᱨ ᱞᱟᱹᱜᱤᱫ ᱫᱚ ᱱᱟᱦᱟᱜ ᱞᱮ ᱮᱦᱚᱵ ᱟᱠᱟᱫᱟ ᱢᱮᱱᱫᱚ ᱱᱚᱣᱟ ᱨᱚᱦᱚᱭ ᱞᱟᱹᱜᱤᱫ ᱛᱮ ᱟᱫᱚ ᱟᱯ ᱥᱮᱡ ᱜᱮ ᱚᱠᱟᱮ ᱞᱮᱠᱟ ᱪᱚᱝ ᱦᱟᱸᱜ ᱮᱦᱚᱵ ᱟᱠᱟᱱᱟ ᱥᱮ ᱵᱟᱝ ᱮᱦᱚᱵ ᱟᱠᱟᱱᱟ
ᱟᱫᱚ ᱞᱟᱹᱭ
ᱞᱟᱹᱭ ᱜᱟᱱᱚᱜᱼᱟ ᱚᱠᱛᱚ ᱡᱟᱹᱱᱤᱡ ᱜᱮ ᱱᱚᱣᱟ ᱠᱚᱫᱚ ᱦᱩᱭᱩᱜᱼᱟ ᱟᱫᱚ ᱡᱮᱢᱚᱱ ᱱᱮ ᱮ ᱵᱟᱦᱟ ᱥᱚᱦᱚᱨᱟᱭ ᱫᱟᱸᱥᱟᱭ ᱮᱱᱮᱡ ᱦᱚᱸᱜᱼᱚᱱᱟ ᱡᱤᱱᱤᱥ ᱠᱚ ᱟᱯᱮ ᱮᱞᱟᱠᱟᱨᱮ ᱚᱠᱟᱞᱮᱠᱟ
ᱟᱫᱚ ᱱᱮᱛᱟᱨ ᱢᱟ ᱱᱟᱦᱟᱜ ᱱᱚᱣᱟ ᱫᱟᱜ ᱫᱤᱱ ᱠᱟᱱᱟ ᱟᱫᱚ ᱵᱟᱦᱟ ᱥᱚᱦᱚᱨᱟᱭ ᱞᱮᱠᱟᱱ ᱫᱤᱱ ᱢᱟ ᱱᱟᱦᱟᱜ ᱱᱚᱣᱟ ᱢᱟ ᱟᱥᱟᱲᱤᱭᱟᱹ ᱢᱮᱛᱟᱣᱟᱜ ᱟᱫᱚ ᱱᱚᱣᱟ
ᱪᱮᱫ ᱞᱮᱠᱟ ᱜᱟᱞᱢᱟᱨᱟᱣ
ᱚ ᱟᱪᱪᱷᱟ ᱱᱚᱣᱟ ᱫᱚ ᱟᱞᱮ, ᱡᱟᱦᱟᱸ ᱫᱚ ᱪᱟᱥᱵᱟᱥ ᱨᱮᱭᱟᱜ ᱠᱟᱛᱷᱟ ᱜᱮᱛᱚᱢ ᱞᱟᱹᱭ ᱠᱮᱜᱼᱟ?
ᱚᱱᱟ ᱥᱟᱶᱛᱟ ᱪᱮᱛᱟᱱ ᱨᱮ ᱡᱟᱦᱟᱸ ᱞᱟᱠ ᱡᱤᱱᱤᱥ ᱠᱚ ᱢᱮᱱᱟᱜ ᱛᱟᱵᱚᱱᱟ ᱦᱮᱸ ᱡᱮᱢᱚᱱ ᱪᱟᱸᱫᱩ ᱯᱤᱪᱷᱩ ᱢᱮᱱ ᱜᱟᱱᱚᱜ ᱟ ᱢᱤᱫᱴᱮᱱ ᱠᱚ ᱢᱮᱱᱟᱜ ᱛᱟᱵᱚᱱᱟ ᱟᱫᱚ ᱠᱤᱪᱷᱩ ᱠᱤᱪᱷᱩ ᱡᱟᱭᱜᱟ ᱠᱚᱨᱮ ᱫᱚ ᱚᱱᱟ ᱠᱚ ᱵᱟᱝ ᱦᱩᱭᱩᱜ ᱜᱮᱭᱟ ᱾ ᱟᱫᱚ ᱟᱯᱮᱥᱮᱫ ᱫᱚ ᱪᱟᱸᱫᱚ ᱯᱤᱪᱷᱩ ᱪᱮᱫ ᱪᱮᱫ ᱠᱚᱯᱮ ᱵᱚᱸᱜᱟᱭ ᱜᱮᱭᱟ ᱡᱮᱢᱚᱱ ᱱᱚᱜᱼᱚᱭ ᱟᱥᱟᱲ ᱪᱟᱸᱫᱳ ᱩᱥᱟᱹᱨ ᱵᱚᱱ ᱵᱚᱸᱜᱟᱭᱮᱱᱟ ᱚᱱᱟ ᱯᱚᱨᱮ ᱟᱨᱦᱚᱸ ᱪᱮᱫ ᱞᱮᱠᱟᱱᱟᱜ ᱚᱱᱠᱟᱱᱟᱜ ᱟᱯᱮ ᱚᱱᱛᱮ ᱪᱚᱞ ᱢᱮᱱᱟᱜ ᱟ ᱥᱮ ᱵᱟᱝᱟ
ᱦᱮᱸ ᱢᱮᱱᱟᱜ ᱵᱟᱲᱟ ᱜᱮᱭᱟ ᱵᱚᱸᱜᱟ ᱠᱚᱫᱚ ᱦᱟᱸᱜ ᱚᱱᱠᱟ ᱢᱮᱱᱟᱜ ᱜᱮᱭᱟ ᱱᱚᱣᱟ ᱡᱚᱸᱰᱨᱟ ᱠᱚ ᱨᱚᱦᱚᱭ ᱠᱚᱜ ᱢᱟᱱᱮ ᱮᱨᱚᱜ ᱠᱷᱚᱡ ᱢᱟᱲᱟᱝ ᱨᱮ ᱚᱱᱟ ᱦᱟᱹᱨᱭᱟᱹᱲ ᱥᱤᱢ ᱠᱚ ᱢᱮᱛᱟᱣᱟᱜᱼᱟ ᱟᱨ ᱚᱱᱟ ᱥᱟᱶ ᱥᱟᱶᱛᱮ ᱟᱥᱟᱲᱤᱭᱟᱹ ᱚᱱᱟᱠᱚ ᱦᱩᱭ ᱵᱟᱲᱟ ᱟᱠᱟᱱ ᱜᱮᱭᱟ ᱦᱟᱸᱜ᱾
ᱟᱞᱮ ᱥᱮᱫ ᱫᱚ ᱱᱚᱣᱟ ᱟᱥ ᱟᱥᱟᱹᱲᱤᱭᱟᱹ ᱠᱚᱜᱮ ᱟᱫᱚ ᱦᱩᱭ ᱫᱚ ᱦᱩᱭ ᱮᱱᱟ ᱟᱫᱚ ᱟᱯᱮ ᱥᱮᱫ ᱜᱮ ᱪᱮᱫ ᱞᱮᱠᱟ?
ᱵᱟᱦᱟ ᱵᱚᱸᱜᱟ ᱥᱚᱨᱦᱟᱭ ᱠᱚ ᱪᱮᱫ ᱞᱮᱠᱟ
ᱦᱮᱸ ᱱᱚᱛᱮ ᱵᱟᱦᱟ ᱠᱚᱦᱚᱸ ᱦᱩᱭ ᱫᱚ ᱦᱩᱭ ᱵᱟᱲᱟᱭᱮᱱ ᱜᱮᱼᱼ ᱜᱮᱭᱟ ᱱᱚᱣᱟ ᱯᱷᱟᱹᱜᱩᱱ ᱪᱟᱸᱫᱳ ᱨᱮᱜᱮ᱾ ᱟᱨ ᱮ ᱥᱚᱦᱚᱨᱟᱭ ᱦᱚᱸ ᱟᱫᱚ ᱱᱚᱣᱟ ᱦᱩᱭ ᱠᱟᱱᱟ ᱱᱚᱣᱟ, ᱥᱚᱦᱚᱨᱟᱭ ᱪᱟᱸᱫᱚ ᱥᱩᱨ ᱥᱩᱯᱩᱨ ᱠᱚᱨᱮ ᱜᱮ᱾ ᱟᱫᱚ ᱟᱯᱮ ᱥᱮᱫ ᱜᱮ ᱪᱮᱫ ᱞᱮᱠᱟ?
ᱟᱞᱮᱥᱮᱫ ᱦᱚᱸ ᱦᱮᱸ ᱪᱟᱞᱟᱜ ᱠᱟᱱᱟ ᱟᱨ ᱚᱱᱠᱟ ᱜᱮ ᱦᱟᱸᱜ ᱱᱤᱛ ᱫᱷᱟᱹᱵᱤᱡ ᱛᱮ ᱡᱤᱭᱚᱱ ᱢᱮᱱᱟᱜᱼᱟ᱾ ᱢᱟᱱᱮ ᱞᱟᱹᱭ ᱞᱮᱠᱷᱟᱱ ᱫᱚ ᱡᱩᱫᱤᱧ ᱢᱮᱱᱟ ᱚᱠᱟ ᱥᱮᱫ ᱚᱠᱟ ᱞᱮᱠᱟ ᱢᱮᱱᱠᱷᱟᱱ ᱪᱟᱸᱫᱩ ᱯᱪᱷᱩ ᱱᱚᱝᱠᱟ ᱦᱟᱸᱜ ᱪᱟᱥᱼᱵᱟᱥ ᱥᱟᱞᱟᱜ ᱛᱚ ᱪᱟᱥ ᱨᱮᱫᱚ ᱞᱟᱵᱷ ᱦᱩᱭᱩᱜᱼᱟ ᱥᱮ ᱞᱚᱥ ᱦᱩᱭᱩᱜ ᱟ ᱚᱱᱟ ᱫᱚ ᱢᱟᱬᱟᱝ ᱠᱟᱛᱷᱟ ᱫᱚ ᱵᱟᱝ ᱠᱟᱱᱟ ᱮᱱᱠᱷᱟᱱ ᱡᱮᱣᱮᱫ ᱟ. ᱜᱩᱣ ᱠᱟᱫᱟ ᱠᱚ ᱱᱚᱣᱟ ᱠᱚᱨᱟᱣ ᱦᱩᱭᱩᱜ ᱛᱟᱵᱚᱱᱟ ᱚᱱᱠᱟ ᱠᱚ ᱞᱟ. ᱭᱟ
ᱦᱮ ᱟᱹᱰᱤ ᱱᱟᱯᱟᱭ, ᱱᱟᱯᱟᱭ ᱜᱮ ᱟᱫᱚ ᱚᱱᱠᱟ ᱞᱟᱹᱭ ᱢᱟ ᱞᱟᱹᱭᱜᱮ, ᱟᱫᱚ ᱱᱚᱣᱟ ᱟᱵᱜᱮ ᱵᱚᱸᱜᱟ ᱠᱚᱦᱚᱸ ᱟᱫᱚ ᱚᱱᱛᱮ ᱫᱚ ᱦᱩᱭ ᱵᱟᱲᱟᱜ ᱟᱥᱮ ᱵᱟᱝ? ᱟᱫᱚ ᱟᱞᱮ ᱥᱮᱫ ᱦᱚᱸ ᱚᱱᱟ ᱟᱵᱜᱮ ᱵᱚᱸᱜᱟ ᱠᱚᱦᱚᱸ ᱦᱩᱭ ᱵᱟᱲᱟᱜᱼᱟ᱾ ᱟᱨ ᱚᱱᱟ ᱥᱟᱶ ᱥᱟᱶᱛᱮ ᱢᱟᱜ ᱢᱚᱬᱮ ᱦᱚᱸ ᱟᱨ ᱱᱚᱜᱼᱚᱭ ᱦᱟᱸᱜ ᱫᱟᱸᱥᱟᱭ ᱠᱷᱚᱱ ᱯᱟᱹᱦᱤᱞ ᱧᱚᱜ ᱨᱮᱜᱮ ᱱᱟᱦᱟᱜ ᱤᱭᱟᱹ ᱥᱤᱢᱟᱹ ᱥᱤᱢ ᱵᱚᱸᱜᱟ ᱠᱚ ᱦᱩᱭᱩᱜᱼᱟ ᱦᱟᱸᱜ ᱚᱱᱟ ᱥᱩᱨᱥᱩᱯᱩᱨ ᱠᱚᱨᱮ ᱜᱮ ᱦᱟᱸᱜ᱾ ᱟᱫᱚ ᱟᱹᱰᱤ ᱯᱚᱨᱚᱵᱽ ᱠᱚᱫᱚ ᱢᱮᱱᱟᱜ ᱜᱮᱭᱟ ᱢᱮᱛᱟᱜ ᱢᱮ, ᱜᱮᱞᱵᱟᱨ ᱵᱟᱠᱷᱟᱡ ᱫᱚ ᱜᱮᱞ ᱯᱮ ᱵᱟᱠᱷᱟᱡ ᱜᱮᱞ ᱯᱩᱱᱴᱟᱜ ᱜᱟᱱ ᱫᱚ ᱢᱮᱱᱟᱜ ᱫᱚ ᱢᱮᱱᱟᱜ ᱜᱮᱭᱟ᱾ ᱟᱫᱚ ᱩᱱᱟᱹᱜ ᱡᱟᱹᱥᱛᱤ ᱢᱟᱦᱟᱜ ᱵᱟᱵᱚ ᱢᱟᱱᱟᱣ ᱦᱚ ᱮᱫᱟ᱾
ᱟᱹᱛᱩ ᱨᱮᱱᱟᱜ ᱨᱟᱹᱥᱠᱟᱹ ᱧᱚᱝ ᱠᱷᱟᱹᱛᱤᱨ ᱱᱤᱛᱚᱝᱟᱱ ᱯᱚᱨᱚᱵᱽ ᱯᱟᱛᱟ ᱯᱚᱨᱚᱵᱽ ᱠᱚ ᱥᱟᱶᱛᱮ ᱵᱚᱸᱜᱟ ᱵᱩᱨᱩᱣᱟᱜ ᱢᱮᱱᱛᱮ ᱥᱚᱨᱚᱦᱦᱟᱭ ᱥᱮᱴᱮᱨᱚᱜ ᱠᱟᱱ ᱛᱟᱵᱚᱱᱟ ᱱᱚᱣᱟ ᱥᱚᱨᱦᱟᱭ ᱵᱳᱝᱜᱟ ᱦᱮᱸ ᱫᱟᱸᱥᱟᱭ ᱪᱟᱸᱫᱩ ᱨᱮ ᱫᱟᱸᱥᱟᱭ ᱵᱚᱝᱜᱟ ᱟᱫᱚ ᱟᱯᱮᱫᱚ ᱫᱟᱸᱥᱟᱭ ᱫᱚ ᱵᱟᱝ ᱠᱚ ᱮᱱᱮᱡ ᱜᱮᱭᱟ ᱥᱮ ᱞᱟᱦᱟ ᱫᱚᱠᱚ
ᱦᱮᱸ ᱟᱞᱮ ᱦᱚᱸ ᱱᱚᱛᱮ ᱱᱚᱜᱼᱚᱭ ᱫᱟᱸᱥᱟᱭ ᱪᱟᱸᱫᱚ ᱦᱮᱡ ᱞᱮᱱᱠᱷᱟᱱ ᱫᱚ ᱟᱫᱚ ᱫᱟᱸᱥᱟᱭ ᱦᱩᱭᱩᱜ ᱠᱷᱚᱱ ᱢᱟᱲᱟᱝ ᱨᱮᱜᱮ ᱟᱫᱚ ᱟᱹᱛᱩ ᱟᱹᱛᱩ ᱚᱲᱟᱜ ᱚᱲᱟᱜ ᱪᱮᱞᱟ ᱜᱩᱨᱩ ᱟᱛᱮᱫ ᱜᱮ ᱟᱫᱚ ᱟᱭᱱᱚᱢ ᱠᱟᱡᱚᱞ ᱯᱟᱸᱡᱟ ᱞᱮᱠᱟ ᱫᱮᱵᱤ ᱫᱩᱨᱜᱟ ᱱᱚᱝᱠᱟ ᱠᱟᱛᱷᱟ ᱞᱮᱠᱟᱛᱮ ᱟᱫᱚ ᱚᱱᱟ ᱥᱟᱞᱟᱜ ᱫᱚ ᱪᱟᱞᱟᱜ ᱦᱩᱭᱩᱜ ᱠᱟᱱ ᱜᱮᱭᱟ ᱟᱨ ᱫᱟᱸᱥᱟᱭ ᱯᱚᱨᱚᱵᱽ ᱦᱤᱞᱟ. ᱜ ᱫᱚ ᱫᱟᱸᱥᱟᱭ ᱫᱚ ᱦᱩᱭ ᱵᱟᱲᱟᱜᱼᱟ ᱜᱩᱨᱩ ᱪᱮᱞᱟᱣ ᱟᱛᱮᱫ ᱜᱮ ᱚᱱᱠᱟ, ᱟᱫᱚ ᱚᱱᱠᱟ ᱞᱮᱠᱟ ᱟᱵᱚᱣᱟᱜ ᱯᱚᱨᱚᱵᱽ ᱦᱚᱸ ᱵᱟᱲᱟᱭᱚᱜ ᱠᱟᱱᱟ ᱫᱟᱸᱥᱟᱭ ᱦᱚᱸ ᱟᱵᱚᱣᱟᱜ ᱢᱮᱱᱟᱜ ᱛᱟᱵᱚᱱᱟ᱾ ᱟᱫᱚ ᱟᱯᱮ ᱥᱮᱫ ᱜᱮ ᱪᱮ ᱪᱮᱫ ᱞᱮᱠᱟ ᱢᱟᱱᱟᱣ ᱦᱩᱭ ᱵᱟᱲᱟᱜᱼᱟ ᱥᱮ ᱵᱟᱝ ᱦᱩᱭᱩᱜᱼᱟ?
ᱯᱟᱹᱦᱤᱞ ᱡᱟᱦᱟᱸ ᱜᱩᱨᱩ ᱠᱚ ᱛᱟᱦᱮᱸ ᱠᱟᱱᱟ ᱱᱚᱣᱟ ᱫᱚ ᱢᱤᱫᱴᱮᱱ ᱯᱚᱨᱚᱢᱯᱚᱨᱟ ᱠᱟᱞᱪᱟᱨ ᱠᱟᱱ ᱛᱟᱵᱚᱱᱟ ᱛᱚ ᱡᱤᱭᱟᱹᱲ ᱟᱹᱜᱩ ᱠᱟᱫᱟ ᱚᱱᱠᱟᱜᱮ ᱪᱟᱞᱟᱣ ᱤᱫᱤᱜ ᱠᱟᱱᱟ ᱟᱵᱚᱱᱟᱜ ᱯᱟᱹᱨᱥᱤ ᱫᱩ ᱦᱟᱡᱟᱨ ᱛᱤᱱ ᱥᱟᱞᱨᱮ ᱡᱟᱦᱟᱸ ᱥᱚᱝᱵᱤᱫᱷᱟᱱ ᱥᱮᱞᱮᱫ ᱮᱱᱟ ᱛᱮᱦᱮᱧ ᱫᱚ ᱟᱵᱚ ᱥᱟᱱᱛᱟ ᱞᱮᱠᱟ ᱛᱮᱦᱮᱧ ᱠᱚ ᱜᱟᱱᱚᱜ ᱠᱟᱱᱟ ᱱᱚᱜᱼᱚᱭ ᱡᱮ ᱢᱤᱫᱴᱮᱱ ᱞᱟᱦᱟ ᱥᱮᱫ ᱚᱠᱟᱞᱮᱠᱟ ᱢᱮᱫ ᱛᱮᱢ ᱧᱮᱞᱮᱫ ᱛᱟᱞᱟᱝᱟ ᱢᱟᱥᱮ
ᱱᱚᱣᱟ ᱢᱟᱱᱮ ᱟᱵᱚᱣᱟᱜ ᱱᱚᱣᱟ ᱢᱟᱥᱮ ᱚᱠᱟ ᱞᱮᱠᱟᱢ ᱞᱟᱹᱭ ᱠᱮᱫ ᱛᱟᱞᱟᱝᱟ ᱟᱫᱚ ᱚᱱᱟᱢ
ᱛᱮᱦᱮᱧ ᱱᱚᱜᱼᱚᱭ ᱱᱚᱜᱼᱚ ᱠᱟᱱᱟ ᱥᱮ ᱱᱚᱣᱟ ᱦᱚᱸ ᱛᱚ ᱢᱤᱫᱴᱟᱝ ᱚᱵᱚᱛᱟᱨ ᱡᱟᱦᱟᱸ ᱨᱚᱲ ᱥᱮ ᱟᱵᱚᱣᱟᱜ ᱥᱟᱱᱛᱟᱲᱟᱜ ᱵᱷᱟᱥᱟ ᱛᱮᱦᱮᱧ ᱱᱚᱣᱟ ᱫᱚ ᱢᱤ ᱢᱤᱫᱴᱮᱱ ᱰᱤᱡᱤᱴᱟᱞ ᱮᱯ ᱯᱷᱳᱱ ᱨᱮ ᱮ ᱨᱟᱠᱟᱵ ᱠᱟᱱᱟ ᱚᱱᱠᱟᱜᱮ ᱛᱮᱦᱤᱧ ᱟᱵᱚᱱᱟᱜ ᱪᱤᱠᱤ ᱦᱚᱸ ᱛᱮᱦᱤᱧ ᱜᱩᱜᱩᱞ ᱠᱚᱨᱮ ᱴᱨᱟᱱᱥᱞᱮᱴ ᱠᱚᱨᱮ ᱡᱟᱦᱟᱸ ᱠᱚ ᱧᱮᱞᱚᱜᱚᱜ ᱠᱟᱱᱟ ᱡᱮ ᱛᱮᱦᱮᱧ ᱚᱸᱰᱮ ᱞᱟᱦᱟ ᱦᱮᱡ ᱟᱠᱟᱱ ᱛᱟᱵᱚᱱᱟ ᱠᱟᱹᱢᱤ ᱠᱟᱱ ᱜᱮᱭᱟ ᱡᱮ ᱱᱚᱣᱟ ᱢᱤᱫᱴᱮᱡ ᱟᱲᱟᱝ ᱱᱚᱣᱟ ᱮ ᱟᱭ ᱞᱮᱠᱟᱱᱟᱜ ᱡᱟᱭᱜᱟ ᱨᱮ ᱥᱮᱴᱮᱨᱚᱜ ᱠᱟᱱᱟ ᱛᱚ ᱱᱚᱜᱼᱚ ᱱᱚᱣᱟ ᱡᱮ ᱟᱵᱚᱱᱟᱜ ᱛᱮᱦᱤᱧ ᱟᱨ ᱛᱮ ᱡᱚᱛᱚ ᱨᱚᱠᱚᱢᱟᱜ ᱚᱞ ᱜᱟᱱᱚᱜᱼᱟ ᱥᱮ ᱠᱟᱹᱢᱤ ᱜᱟᱱᱚᱜᱼᱟ ᱱᱚᱣᱟ ᱦᱚᱸ ᱛᱤᱱᱟᱹᱜ ᱨᱟᱹᱥᱠᱟᱹ ᱵᱩᱡᱷᱟᱹᱜ ᱠᱟᱱᱟ
ᱠᱟᱹᱢᱤ ᱠᱚᱫᱚ ᱜᱟᱱᱚᱜ ᱜᱮᱭᱟ ᱟᱨ ᱞᱟᱦᱟᱛᱮ ᱡᱮᱞᱮᱠᱟ ᱠᱟ ᱢᱟᱱᱟᱣᱮᱫ ᱛᱟᱦᱮᱱ ᱜᱮᱭᱟ ᱠᱚ ᱦᱩᱱᱟᱹᱝ ᱟᱫᱚ ᱚᱱᱟ ᱦᱤᱥᱟᱹᱵ ᱛᱮ ᱥᱮ ᱚᱱᱟ ᱦᱩᱫᱤᱥ ᱞᱮᱠᱟᱛᱮ ᱧᱮᱞ ᱞᱮᱠᱷᱟ ᱱᱤᱛ ᱱᱤᱛᱚᱜ ᱫᱚ ᱱᱚᱣᱟ ᱚᱠᱛᱮ ᱨᱮ ᱟᱵᱚ ᱞᱮᱠᱟᱱ ᱡᱩᱣᱟᱹᱱ ᱠᱚ ᱥᱮ ᱡᱟᱦᱟᱸ ᱜᱮ ᱢᱮᱱᱚᱜ ᱠᱟᱱᱟ ᱡᱩᱫᱤ ᱵᱟᱲᱦᱟᱣ ᱪᱟᱲᱦᱟᱣ ᱵᱟᱲᱟ ᱠᱟᱛᱮᱫ ᱵᱚᱱ ᱢᱟᱱᱟᱣ ᱧᱚᱜ ᱞᱮᱠᱷᱟᱱ ᱫᱚ ᱚᱱᱟ ᱥᱟᱶᱛᱟ ᱛᱟᱞᱟᱨᱮ ᱠᱟᱹᱴᱤᱡ ᱧᱮᱞ ᱧᱟᱢᱚᱜᱚᱜᱼᱟ ᱟᱨ ᱚᱱᱟ ᱮᱥᱮᱨ ᱯᱟᱲᱟᱣᱚᱜ-ᱟ ᱚᱱᱟ ᱞᱮᱠᱟ ᱠᱚ ᱢᱟᱱᱟᱣ ᱧᱚᱜ ᱜᱮᱭᱟ ᱟᱨ ᱪᱟᱞᱟᱜ-ᱟ ᱢᱮᱱᱛᱮ ᱡᱩᱫᱤ ᱢᱚᱸᱡᱽ ᱛᱮᱢ ᱢᱟᱱᱟᱣ ᱞᱮᱠᱷᱟᱱ ᱫᱚ
ᱢᱟᱱᱮ ᱢᱤᱫ ᱠᱟᱛᱷᱟ ᱞᱟᱹᱭ ᱠᱮᱫ ᱛᱟᱞᱟᱝᱟ ᱢᱤᱫ ᱠᱟᱛᱷᱟ ᱛᱮᱢ ᱞᱟᱹᱭ ᱠᱮᱫ ᱛᱟᱞᱟᱝᱟ ᱱᱚᱜ-ᱚᱭ ᱪᱮᱫ ᱵᱚᱱ ᱠᱟᱹᱢᱤ ᱠᱟᱱᱟ ᱱᱚᱣᱟ ᱫᱚ ᱥᱟᱣᱛᱟ ᱨᱮ ᱢᱤᱫᱴᱮᱱ ᱵᱳᱨᱮᱞ ᱞᱮᱠᱟ ᱛᱟᱦᱮᱱ ᱠᱟᱱᱟ ᱥᱮ ᱛᱚ ᱛᱟᱭᱚᱢ ᱫᱟᱨᱟᱢ ᱡᱟᱦᱟᱸ ᱯᱷᱚᱴᱚ ᱠᱟᱛᱮᱛ ᱠᱚ ᱦᱤᱡᱩᱜᱼᱟ ᱱᱩᱠᱩ ᱠᱚ ᱞᱟᱹᱜᱤᱫ ᱡᱟᱦᱟ ᱫᱚ ᱢᱟᱱᱮ ᱢᱳᱵᱟᱭᱤᱞ ᱠᱚ ᱡᱚᱴᱮᱫ ᱞᱮᱠᱷᱟᱱ ᱜᱮ ᱢᱟᱱᱮ ᱠᱚᱭᱮᱠ ᱡᱟᱦᱟᱸ ᱫᱚ ᱟᱵᱚ ᱢᱤᱫᱴᱮᱱ ᱠᱟᱹᱢᱤ ᱡᱩᱫ ᱫᱚ ᱢᱤᱫ ᱫᱤᱱ ᱞᱟᱜᱟᱜ ᱛᱟᱵᱚ ᱛᱟᱦᱮᱸᱫ ᱟᱥᱟ ᱛᱟᱵᱚ ᱚᱱᱟ ᱦᱚᱭᱛᱚ ᱢᱤᱫ ᱢᱤᱫ ᱦᱩᱭᱩᱜ-ᱟ ᱢᱟ ᱥᱮ ᱪᱮᱫ ᱞᱮᱠᱟ
ᱚᱱᱠᱟᱜᱮ ᱚᱱᱠᱟᱜᱮ ᱚᱱᱠᱟᱜᱮ ᱦᱩᱭᱩᱜ-ᱟ ᱟᱫᱚ
ᱦᱩᱸ ᱛᱤᱱᱟᱹᱜ ᱫᱤᱱ ᱜᱟᱱ ᱠᱟᱹᱢᱤ ᱠᱮᱛ ᱛᱟᱞᱟᱝᱟ ᱱᱚᱣᱟ ᱨᱮ
ᱚᱠᱟᱴᱟᱜ ᱠᱟᱹᱢᱤ ᱢᱮᱱ ᱠᱮᱫᱟ
ᱱᱚᱜᱼᱚᱭ ᱡᱟᱦᱟᱸ ᱱᱚᱜᱼᱚᱭ ᱡᱮ ᱛᱮᱦᱮᱧ ᱱᱚᱣᱟ ᱨᱮ ᱥᱮᱞᱮᱫ ᱠᱟᱱ ᱛᱟᱵᱚᱱᱟ ᱢᱟᱱᱮ ᱠᱟᱹᱢᱤ ᱠᱟᱱ ᱛᱟᱵᱚᱱᱟ
ᱟᱪᱪᱷᱟ ᱡᱟᱦᱟ ᱱᱚᱣᱟ ᱨᱤᱧ ᱠᱟᱹᱢᱤ ᱠᱟᱱᱟ ᱚᱱᱟᱨᱮ ᱛᱚᱵᱮᱻ ᱚᱱᱟ ᱫᱚ ᱱᱚᱜ-ᱚᱭᱻ ᱯᱟᱹᱦᱤᱞ ᱫᱷᱟᱣ ᱜᱮ ᱦᱟᱸᱜ ᱱᱚᱜ-ᱚᱭ ᱛᱚ ᱮᱦᱚᱵ ᱟᱠᱟᱱᱟ ᱟᱫᱚ ᱱᱚᱝᱠᱟᱱ ᱡᱚᱲᱟᱣ ᱥᱟᱞᱟᱜ ᱫᱚ ᱠᱟᱹᱢᱤ ᱫᱚ ᱦᱩᱭ ᱵᱟᱲᱟ ᱧᱚᱜ ᱟᱠᱟᱱ ᱞᱮᱠᱟ ᱦᱩᱭ ᱵᱟᱲᱟ ᱟᱠᱟᱱᱟ ᱟᱫᱚ ᱱᱚᱣᱟ ᱱᱚᱜ-ᱚᱭ ᱛᱚ ᱯᱟᱹᱦᱤᱞ ᱫᱷᱟᱣ ᱜᱮ ᱦᱟᱸᱜ ᱱᱚᱣᱟ ᱨᱮᱫᱚ ᱡᱚᱲᱟᱣ ᱠᱟᱛᱮᱫ ᱫᱚ ᱦᱩᱭ ᱟᱠᱟᱱᱟ
ᱟᱪᱪᱷᱟ
ᱟᱫᱚ ᱱᱚᱜ-ᱚᱭ ᱞᱟᱦᱟ ᱪᱟᱞᱟᱣ ᱤᱫᱤᱜ ᱠᱟᱱ ᱜᱮᱭᱟ ᱠᱟᱹᱢᱤ ᱦᱚᱨᱟ ᱢᱟ ᱟᱫᱚ ᱟᱢᱜᱮᱢ ᱞᱟᱹᱭ ᱠᱮᱭᱟ
ᱦᱳᱭ ᱚᱱᱠᱟᱜᱮ ᱫᱚᱢᱮ ᱫᱤᱱ ᱠᱷᱚᱱ ᱵᱟᱝ ᱫᱚᱢᱮ ᱢᱟᱲᱟᱝ ᱫᱤᱱ ᱠᱷᱚᱱᱟᱜ ᱫᱚ ᱵᱟᱝᱟ ᱥᱩᱨ ᱫᱤᱱ ᱜᱤ ᱟᱨ ᱱᱚᱜᱼᱚᱭ ᱱᱟᱯᱟᱭ ᱜᱮ ᱵᱩᱡᱷᱟᱹᱜ ᱠᱟᱱᱟ ᱠᱟᱹᱢᱤ ᱛᱮᱦᱚᱸ ᱨᱟᱹᱥᱠᱟᱹ ᱜᱮ ᱟᱨ ᱡᱟᱭᱦᱳᱠ ᱟᱞᱟᱝᱟᱜ ᱜᱟᱞᱢᱟᱨᱟᱣ ᱫᱚ ᱦᱩᱭᱮᱱ ᱜᱮ ᱱᱟᱯᱟᱭ ᱛᱮᱜᱮ ᱠᱚᱢᱟᱱ ᱠᱚᱢ ᱚᱠᱛᱚ ᱨᱮ ᱠᱟᱹᱴᱤᱡ ᱫᱟᱢᱟᱱ ᱥᱟᱛᱟᱢ ᱠᱚᱜᱮ ᱞᱟᱝ ᱟᱞᱳᱪᱚᱱᱟ ᱛᱚᱨᱟ ᱠᱮᱫᱟ ᱥᱮᱞᱟᱝ ᱜᱟᱞᱢᱟᱨᱟᱣ ᱠᱮᱫᱟ ᱨᱚᱯᱚᱲ ᱛᱟᱞᱟᱛᱮ
ᱱᱟᱯᱟᱭ ᱫᱟᱢᱟᱱ ᱠᱟᱛᱷᱟ ᱜᱟᱞᱢᱟᱨᱟᱣ ᱨᱮ ᱟᱫᱚ ᱱᱚᱝᱠᱟᱜ ᱜᱮ ᱱᱤᱱᱟᱹᱜ
ᱟᱵᱚᱱᱟᱜ ᱱᱚᱣᱟ ᱚᱠᱛᱚ ᱜᱮ ᱱᱚᱝ ᱠᱟᱱᱟ ᱟᱨ ᱪᱮᱫ ᱮᱢ ᱪᱤᱠᱟᱹ ᱫᱟᱲᱮᱭᱟᱜᱼᱟ ᱚᱱᱟ ᱚᱠᱛᱚ ᱵᱷᱤᱛᱤᱨ ᱨᱮ ᱫᱚᱦᱚ ᱠᱟᱛᱮᱫ ᱜᱮ ᱦᱟᱸᱜ ᱜᱟᱞᱢᱟᱨᱟᱣ ᱦᱩᱭᱩᱜ ᱛᱟᱵᱚᱱᱟ ᱥᱮ
ᱦᱚᱭ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱢᱟ ᱛᱚᱵᱮ
ᱟᱨᱚ ᱦᱟᱸᱜ ᱚᱱᱠᱟ ᱛᱟᱭᱚᱢ ᱫᱟᱨᱟᱢ ᱚᱠᱛᱚ ᱠᱚ ᱧᱟᱢ ᱞᱮᱱᱠᱷᱟᱱ ᱨᱚᱯᱚᱲ ᱦᱩᱭᱩᱜ-ᱟ ᱨᱚᱯᱚᱲ ᱟᱵᱚᱱ ᱠᱟᱨᱚᱱ ᱱᱚᱸᱰᱮ ᱫᱚ ᱛᱮᱦᱮᱧ ᱫᱚ ᱱᱚᱝᱠᱟᱱᱟᱜ ᱢᱤᱫᱴᱟᱝ ᱯᱞᱟᱴᱯᱷᱚᱨᱚᱢ ᱨᱮ ᱢᱮᱱᱟᱜ ᱵᱚᱱᱟ ᱚᱠᱚᱭ ᱥᱟᱞᱟᱜ ᱚᱠᱚᱭᱟᱜ ᱦᱚᱸ ᱩᱯᱨᱩᱢ ᱦᱟᱸᱜ ᱵᱟᱹᱱᱩᱜ ᱛᱟᱵᱚᱱᱟ ᱦᱮᱸ ᱥᱮ
ᱦᱳᱭ ᱟᱫᱚ ᱥᱟᱛᱟᱢ ᱤᱫᱤ ᱠᱟᱛᱮ ᱜᱮ ᱱᱚᱝᱠᱟ ᱜᱮ ᱧᱮᱞ ᱵᱟᱲᱟ ᱠᱟᱛᱮ
ᱦᱳ ᱦᱳᱭ ᱥᱟᱛᱟᱢ ᱪᱮᱛᱟᱱ ᱨᱮᱵᱚᱱ ᱨᱚᱯᱚᱲᱟ ᱞᱟᱸᱭ ᱢᱮᱱᱟᱜ ᱛᱟᱵᱚᱱᱟ ᱚᱱᱟ ᱚᱱᱟ ᱛᱮᱜᱮ ᱢᱟ ᱛᱟᱦᱟᱞᱮ ᱛᱮᱦᱮᱧ ᱱᱤᱛᱚᱜ ᱵᱮᱲᱟ
ᱦᱳᱭ ᱢᱟ ᱛᱚᱵᱮ